ᱦᱳᱭ ᱡᱚᱦᱟᱨ ᱜᱮ ᱡᱚᱦᱟᱨ ᱜᱮ᱾
ᱦᱮᱸ ᱪᱮᱫ ᱠᱚᱵᱤᱱ ᱪᱤᱠᱟᱹ ᱵᱟᱲᱟᱭᱮᱜᱼᱟ?
ᱪᱮᱜ ᱫᱚ ᱱᱤᱛᱚᱝ ᱫᱚ ᱪᱮᱫ ᱦᱚᱸ ᱵᱟᱝ ᱚᱱᱟ ᱠᱟᱹᱴᱤᱡ ᱵᱟᱨᱦᱮ ᱥᱮᱫ ᱞᱤᱧ ᱫᱩᱲᱩᱵ ᱠᱟᱱᱟ ᱞᱤᱧ᱾ ᱟᱹᱞᱤᱧ ᱩᱫᱽᱜᱟᱹᱨ ᱠᱟᱱᱟ ᱚᱲᱟᱜ
ᱟᱪᱪᱷᱟ ᱟᱪᱪᱷᱟ᱾
ᱟᱵᱮᱱ ᱜᱮ ᱪᱮᱜ ᱠᱚ ᱵᱮᱱ ᱪᱤᱠᱟᱹ ᱵᱟᱲᱟᱭᱫᱟ?
ᱟᱹᱞᱤᱧ ᱦᱚᱸ ᱟᱹᱵᱤᱱ ᱞᱮᱠᱟᱜᱮ ᱵᱟᱨᱦᱮ ᱥᱮᱱᱞᱤᱧ ᱩᱫᱽᱜᱟᱹᱨ ᱠᱟᱱᱛᱮ ᱠᱟᱹᱡ ᱪᱩᱞᱩᱝ ᱫᱟᱜ ᱟᱠᱟᱜ ᱨᱮᱦᱚᱸ ᱠᱟᱹᱡ ᱪᱩᱞᱩᱝ ᱩᱫᱽᱜᱟᱹᱨ ᱵᱩᱡᱷᱟᱹᱜ ᱠᱟᱱᱟ ᱱᱤᱭᱟᱹ ᱠᱚ
ᱦᱳᱭ ᱦᱳᱭ ᱦᱮᱸ᱾
ᱟᱫᱚ ᱱᱟᱦᱟᱜ ᱠᱟ. ᱡ ᱪᱩᱞᱩᱝ ᱫᱟᱜ ᱧᱚᱜ ᱛᱮ ᱥᱤᱛᱩᱝ ᱧᱚᱜ ᱟᱠᱟᱫ ᱥᱮ ᱠᱟᱹᱡ ᱪᱩᱞᱩᱝ ᱵᱷᱟᱯ ᱧᱚᱜ ᱵᱩᱡᱷᱟᱹᱜ ᱠᱟᱱᱟ᱾
ᱦᱮᱸ᱾ ᱱᱟᱯᱟᱭ ᱵᱟᱲᱟ ᱜᱮᱭᱟᱵᱮᱱ?
ᱦᱳᱭ ᱜᱚᱝᱠᱮ ᱱᱟᱯᱟᱭ ᱵᱟᱲᱟ ᱜᱮᱭᱟᱞᱤᱧ ᱟᱹᱞᱤᱧ ᱫᱚ ᱱᱤᱛᱳᱜ ᱫᱚ᱾
ᱦᱩᱸ᱾
ᱟᱹᱵᱤᱱ ᱜᱮ ᱚᱠᱟ ᱞᱮᱠᱟ ᱦᱮᱱᱟᱜ ᱵᱤᱱᱟ ᱠᱟᱹᱡ ᱪᱩᱞᱩᱝ ᱞᱟᱹᱭ ᱵᱤᱱ?
ᱟᱹᱞᱤᱧ ᱦᱚᱸ ᱱᱤᱛᱚᱝ ᱫᱚ ᱱᱟᱯᱟᱭ ᱜᱮ ᱱᱚᱣᱟ ᱡᱟᱹᱯᱩᱫ ᱡᱟᱹᱯᱩᱫ ᱱᱟᱯᱟᱭ ᱜᱮ ᱦᱮᱱᱟᱜ ᱞᱤᱧᱟᱹ᱾
ᱟᱪᱪᱷᱟ ᱱᱚᱣᱟ ᱡᱟᱹᱯᱩᱫ ᱡᱟᱹᱯᱩᱫ ᱱᱟᱯᱟᱭ ᱜᱮ ᱦᱮᱱᱟᱜ ᱵᱤᱱᱟ᱾ ᱟᱨ ᱵᱟᱹᱫᱽ ᱠᱷᱮᱛ ᱠᱚᱨᱮ ᱫᱚ ᱜᱚᱝᱠᱮ ᱠᱟᱹᱢᱤ ᱵᱟᱲᱟ ᱦᱩᱭᱩᱜ ᱠᱟᱱᱟ ᱪᱮ ᱵᱟᱝᱟ?
ᱠᱟᱹᱢᱤ ᱫᱚ ᱦᱚᱜ-ᱚᱭ ᱛᱚᱞᱟ ᱠᱚ ᱮᱢ ᱦᱩᱭ ᱟᱠᱟᱱᱟ ᱠᱟᱹᱴᱤᱡ ᱠᱟᱹᱴᱤᱡ ᱚᱢᱚᱱ ᱟᱠᱟᱱ ᱜᱮᱭᱟ, ᱟᱫᱚ ᱟᱹᱣᱨᱤ ᱚᱢᱚᱱ ᱯᱩᱨᱟᱹᱜᱼᱟ, ᱛᱟᱯᱚᱨᱮ ᱵᱟᱹᱭᱦᱟᱹᱲ ᱠᱚᱨᱮ ᱫᱟᱜ ᱦᱚᱸ ᱚᱱᱠᱟ ᱫᱚ ᱟᱹᱣᱨᱤᱭᱼᱟ, ᱢᱟᱱᱮ ᱫᱟᱜ ᱫᱚᱭ ᱫᱟᱜ ᱮᱫᱟ ᱟᱫᱚ ᱠᱟᱴᱤᱡ ᱠᱟᱹᱴᱤᱡ ᱠᱟᱹᱴᱤᱡ ᱮ ᱫᱟᱜ ᱮᱫᱟ᱾ ᱚᱱᱟ ᱵᱟᱹᱭᱦᱟᱹᱲ ᱨᱮ ᱛᱤᱸᱜᱩᱱ ᱞᱮᱠᱟ ᱫᱚ ᱵᱟᱭ ᱫᱟᱜ ᱮᱫᱟ᱾
ᱟᱪᱪᱷᱟ ᱵᱟᱹᱭᱦᱟᱹᱲ ᱨᱮ ᱛᱤᱸᱜᱩ ᱞᱮᱠᱟ ᱫᱚ ᱦᱟᱸᱜ ᱫᱟᱜ ᱫᱚ ᱦᱟᱸᱜ ᱵᱟᱭ ᱫᱟᱜ ᱟᱠᱟᱫᱟ
ᱦᱮᱸ ᱟᱯᱮ ᱜᱮ ᱛᱤᱱᱟᱹᱜ ᱡᱷᱟᱹᱞ ᱠᱮᱜᱼᱟ ᱯᱮ
ᱜᱚᱝᱠᱮ ᱟᱞᱮ ᱫᱚ ᱦᱟᱸᱜ ᱪᱮᱫ ᱞᱮᱠᱟᱧ ᱞᱟᱹᱭᱟᱵᱮᱱᱟ ᱟᱞᱮ ᱦᱚᱸ ᱱᱚᱜᱼᱚᱭ ᱱᱟᱜ ᱞᱮ ᱮᱛᱚᱦᱚᱵ ᱜᱚᱫ ᱟᱠᱟᱫ ᱜᱮᱭᱟ᱾ ᱟᱫᱚ ᱟᱞᱮ ᱥᱮᱫ ᱫᱚ ᱦᱟᱸᱜ ᱫᱟᱜ ᱠᱚᱫᱚ ᱦᱟᱸᱜ ᱛᱚᱸᱵᱟ ᱠᱟᱱᱟ ᱱᱚᱜᱼᱚᱭ ᱦᱩᱞ ᱢᱟᱦᱟ ᱫᱚᱥᱟᱨ ᱛᱮᱥᱟᱨ ᱠᱷᱚᱱ ᱜᱮ ᱦᱟᱸᱜ ᱫᱟᱜ ᱧᱚᱜ ᱟᱠᱟᱜᱼᱟ᱾
ᱚ ᱛᱟᱯᱚᱨᱮ ᱟᱯᱮ ᱫᱚ ᱛᱤᱱ ᱫᱷᱟᱣ ᱯᱮ ᱨᱚᱦᱚᱭᱟ?
ᱟᱞᱮ ᱫᱚ ᱜᱚᱝᱠᱮ ᱥᱤᱛᱩᱝ ᱥᱤᱡᱤᱱ ᱫᱚ ᱱᱟᱜ ᱵᱟᱞᱮ ᱪᱟᱥᱟ᱾ ᱱᱚᱣᱟ ᱟᱥᱟᱲ ᱥᱟᱱ ᱥᱤᱡᱤᱱ ᱜᱮ ᱦᱟᱸᱜ ᱪᱟᱥ ᱦᱩᱭᱩᱜᱼᱟ᱾
ᱚ ᱟᱞᱮ ᱦᱚᱸ ᱢᱤᱫ ᱫᱷᱟᱣ ᱜᱮᱞᱮ ᱪᱟᱥᱟ ᱚᱱᱮ ᱥᱮᱨᱢᱟ ᱡᱟᱹᱲᱤ ᱵᱷᱚᱨ ᱥᱟ ᱜᱮ ᱚᱱᱟ ᱦᱚᱸ ᱡᱩᱫᱤ ᱴᱷᱤᱠ ᱴᱷᱟᱠ ᱦᱩᱭᱩᱜ ᱠᱷᱟᱱ ᱫᱚ ᱪᱟᱥ ᱦᱩᱭᱩᱜᱼᱟ ᱟᱨ ᱵᱟᱠᱷᱟᱱ ᱱᱮ ᱱᱤᱝᱠᱟᱹᱣ ᱵᱟᱝ ᱪᱟᱥ ᱛᱮᱜᱮ ᱛᱟᱦᱮᱸ ᱦᱩᱭᱩᱜᱼᱟ᱾
ᱟᱪᱪᱷᱟ
ᱚᱱᱠᱟ ᱢᱟᱱᱮ ᱫᱟᱜ ᱨᱮᱱᱟᱜ ᱢᱟᱱᱮ ᱵᱮᱵᱚᱥᱛᱷᱟ ᱵᱟᱹᱱᱩᱜ ᱛᱟᱞᱮᱭᱟ᱾ ᱚᱱᱟ ᱥᱩᱫᱷᱩ ᱥᱮᱨᱢᱟ ᱡᱟᱹᱨᱤ ᱵᱷᱚᱨᱥᱟ ᱜᱮ᱾
ᱟᱞᱮ ᱥᱮᱱ ᱦᱚᱸ ᱜᱚᱝᱠᱮ ᱚᱝᱠᱟ ᱚᱝᱠᱟ ᱫᱷᱟᱨᱟ ᱜᱮ ᱱᱟᱜ
ᱫᱟᱜ ᱨᱮᱱᱟᱜ ᱵᱷᱚᱨᱥᱟ ᱫᱚ ᱱᱟᱜ ᱚᱱᱮ ᱱᱚᱣᱟ ᱟᱥᱟᱲ ᱵᱚᱸᱜᱟ ᱜᱮ ᱟᱨ ᱵᱟᱝᱠᱷᱟᱱ ᱫᱚ ᱥᱤᱛᱩᱝ ᱫᱤᱱ ᱦᱟᱸᱜ ᱵᱟᱝ ᱟ
ᱟ ᱟᱨᱮ ᱠᱮᱱᱮᱞ ᱠᱚ ᱦᱮᱱᱟᱜ ᱫᱚ ᱦᱮᱱᱟᱜᱼᱟ ᱟᱫᱚ ᱫᱟᱜ ᱠᱚᱫᱚ ᱵᱟᱝ ᱦᱤᱡᱩᱜᱼᱟ ᱧᱩᱛᱩᱢ ᱨᱮ ᱠᱮᱱᱮᱞ ᱠᱚ ᱡᱩᱛ ᱠᱟᱫ ᱞᱮᱭᱟ ᱚᱱᱟ ᱫᱟᱜ ᱠᱚᱫᱚ ᱵᱟᱝ ᱦᱤᱡᱩᱜᱼᱟ
ᱟᱪᱪᱷᱟ ᱧᱩᱛᱩᱢ ᱨᱮᱜᱮ ᱦᱟᱸᱜ ᱠᱮᱱᱮᱞ ᱠᱚᱫᱚ ᱦᱳᱭ ᱚᱱᱟ ᱢᱟ ᱱᱟᱸᱜ ᱚᱱᱠᱟ ᱜᱚᱝᱠᱮ ᱟᱫᱚ ᱪᱮᱫ ᱤᱧ ᱞᱟᱹᱭ ᱠᱟᱛᱷᱟ ᱠᱚᱫᱚ ᱱᱟᱦᱟᱸᱜ ᱟᱵᱚ ᱥᱮᱫ ᱢᱟ ᱚᱱᱠᱟ ᱜᱮ ᱠᱚ ᱠᱚᱨᱟᱣ ᱠᱟᱫᱟ ᱚᱱᱟ ᱵᱟᱠᱚ ᱟᱲᱟᱜᱮᱜᱼᱟ
ᱦᱳᱭ
ᱟᱫᱚ ᱫᱟᱜ ᱪᱟᱹᱥᱤ ᱢᱟᱲᱟᱜ ᱟᱨ ᱨᱮ ᱥᱮᱫ ᱫᱚ ᱵᱟᱧᱪᱟᱜᱼᱟ ᱪᱟᱹᱥᱤ ᱦᱚᱸ᱾
ᱦᱮᱸ ᱟᱫᱚ ᱜᱚᱝᱠᱮ ᱟᱯᱮ ᱫᱚ ᱚᱱᱮ ᱦᱩᱲᱩ ᱵᱟᱫᱮ ᱫᱚ ᱟᱨ ᱪᱮᱫ ᱠᱚᱯᱮ ᱨᱚᱦᱚᱭ ᱜᱮᱭᱟ
ᱜᱚᱝᱠᱮ ᱟᱫᱚ ᱦᱩᱲᱩ ᱵᱮᱜᱚᱨ ᱛᱮᱫᱚ ᱟᱫᱚ ᱚᱱᱠᱟ ᱫᱚ ᱱᱟᱦᱟᱸᱜ ᱟᱞᱮᱫᱚ ᱪᱮᱫ ᱦᱚᱸ ᱵᱟᱞᱮ ᱨᱚᱦᱚᱭ ᱟ ᱚᱱᱠᱟᱱ ᱡᱤᱱᱤᱥ ᱦᱩᱲᱩ ᱜᱮ ᱞᱮ ᱪᱟᱥ ᱟ
ᱦᱮᱸ ᱟᱞᱮ ᱫᱚ ᱚᱱᱮ ᱦᱩᱲᱩ ᱠᱚ ᱨᱟᱠᱟᱵ ᱵᱟᱲᱟ ᱞᱮᱱ ᱠᱷᱟᱱ ᱜᱮ ᱚᱱᱟ ᱠᱚᱨᱮ ᱜᱮ ᱢᱩᱠ ᱠᱚ ᱠᱷᱚᱥᱞᱟ ᱠᱚ ᱛᱤᱞᱢᱤᱧ ᱠᱚ ᱛᱩᱲᱤ ᱠᱚᱞᱮ ᱮᱨ ᱠᱟᱜᱼᱟ
ᱟᱪᱪᱷᱟ ᱟᱪᱪᱷᱟ ᱛᱚᱵᱮ ᱢᱟ ᱟᱯᱮ ᱢᱟ ᱟᱹᱰᱤ ᱱᱟᱯᱟᱭ ᱱᱟᱦᱟᱸᱜ ᱯᱮ ᱪᱷᱩᱴᱟᱹᱣ ᱟᱠᱟᱱ ᱛᱟᱵᱚᱱᱟ
ᱚᱱᱠᱟ ᱞᱮ ᱮᱨ ᱜᱤᱰᱤ ᱠᱟᱜᱼ ᱞᱮ ᱛᱟᱨ ᱯᱚᱨᱮ ᱦᱩᱭ ᱠᱷᱟᱱ ᱦᱩᱭᱩᱜᱼᱟ ᱟᱨ ᱵᱟᱠᱷᱟᱱ ᱫᱚ ᱵᱟᱝ ᱦᱩᱭᱩᱜᱼᱟ ᱫᱟᱜ ᱞᱮᱠᱷᱟᱱ ᱦᱩᱭᱩᱜᱼᱟ ᱟᱨ ᱵᱟᱠᱷᱟᱱ ᱫᱚ ᱵᱟᱝ
ᱟᱪᱪᱷᱟ ᱟᱪᱪᱷᱟ ᱵᱟᱝ ᱜᱮ ᱜᱚᱝᱠᱮ ᱟᱫᱚ ᱮᱨ ᱜᱤᱰᱤ ᱠᱟᱜ ᱨᱮᱦᱚᱸ ᱟᱫᱚ ᱡᱩᱫᱤ ᱫᱟᱜ ᱠᱮ ᱠᱷᱟᱱ ᱢᱟᱱᱟᱜ ᱦᱩᱭ ᱮᱱ ᱜᱮ ᱱᱟᱦᱟᱸᱜ ᱦᱮᱪᱮ
ᱦᱮᱸ ᱦᱮᱸ ᱟᱨ ᱱᱤᱝᱠᱟᱹ ᱚᱲᱟᱜ ᱡᱚᱢ ᱞᱮᱠᱟ ᱟᱹᱞᱩ ᱠᱚ ᱵᱮᱸᱜᱟᱲ ᱠᱚ ᱯᱮᱸᱭᱟᱡᱽ ᱠᱚ ᱵᱷᱮᱱᱰᱤ ᱠᱚ ᱨᱚᱦᱚᱭ ᱦᱩᱭ ᱠᱟᱱᱟ
ᱟᱪᱪᱷᱟ ᱟᱞᱮ ᱫᱚ ᱜᱚᱝᱠᱮ ᱵᱟᱲᱜᱮ ᱠᱚᱨᱮ ᱜᱮᱞᱮ ᱨᱚᱦᱚᱭ ᱠᱟᱜᱼᱟ ᱟᱨ ᱵᱟᱝ ᱠᱷᱟᱱ ᱫᱚ ᱚᱱᱠᱟ ᱵᱟᱹᱫᱽ ᱠᱚᱨᱮ ᱫᱚ ᱱᱟᱦᱟᱸᱜ ᱵᱟᱝ ᱜᱮ
ᱚ ᱟᱞᱮ ᱦᱮᱸ ᱡᱚᱢ ᱟᱞᱮ ᱟᱨ ᱠᱤᱪᱷᱩ ᱡᱟᱦᱟᱸ ᱫᱚ ᱢᱟᱱᱮ ᱦᱟᱴ ᱟᱹᱛᱩ ᱥᱩᱨ ᱥᱩᱨ ᱛᱮ ᱦᱟᱴ ᱦᱩᱭᱩᱜᱼᱟ ᱰᱮᱞᱤ ᱜᱮ ᱚᱱᱟ ᱠᱚᱨᱮ ᱜᱮ ᱟᱠᱷᱨᱤᱧ ᱠᱟᱛᱮᱫ ᱡᱟᱦᱟᱸ ᱛᱤᱱᱟᱹᱜ ᱠᱟᱹᱣᱰᱤ ᱠᱚ ᱧᱟᱢᱚᱜᱼᱟ ᱚᱱᱟ ᱠᱚᱛᱮ ᱜᱮ
ᱟᱪᱪᱷᱟ ᱟᱪᱪᱷᱟ ᱟᱪᱪᱷᱟ ᱦᱳᱭ ᱟᱵᱚᱣᱟᱜ ᱢᱟᱹᱱᱢᱤ ᱡᱤᱭᱚᱱ ᱢᱟ ᱱᱚᱝ ᱠᱟᱱ ᱜᱮᱭᱟ ᱟᱨ
ᱦᱮᱸ
ᱟᱵᱚ ᱪᱚᱲᱟ ᱵᱟᱧᱪᱟᱣ ᱞᱟᱹᱜᱤᱫ ᱛᱮᱢᱟ ᱟᱵᱚ ᱢᱟ ᱱᱤᱦᱟᱹᱛᱤ ᱪᱷᱩᱴᱟᱹᱣ ᱛᱮᱜᱮ ᱦᱩᱭ ᱟᱵᱚᱱᱟ
ᱮᱸ
ᱵᱟᱢ ᱪᱷᱩᱴᱟᱹᱣ ᱞᱮᱠᱷᱟᱱ ᱚᱠᱟ ᱨᱮ ᱦᱟᱜ ᱮᱢ ᱡᱚᱢᱟ
ᱮᱠ ᱫᱚᱢ ᱛᱟᱨ ᱯᱚᱨᱮ ᱚᱱᱮᱡ ᱟᱯᱮ ᱫᱚ ᱢᱤᱫ ᱫᱷᱟᱣ ᱜᱮ ᱯᱮ ᱪᱟᱥᱟ ᱛᱚ ᱵᱟᱝ ᱚᱱᱟ ᱛᱮᱜᱮ ᱥᱟᱨᱟ ᱵᱚᱪᱷᱚᱨ ᱡᱚᱢ ᱦᱩᱭᱩᱜᱼᱟ
ᱦᱮᱸ ᱜᱚᱝᱠᱮ ᱤᱱᱟᱹ ᱛᱮᱜᱮ ᱟᱞᱮ ᱫᱚ ᱥᱟᱨᱟ ᱵᱚᱪᱷᱚᱨ ᱞᱮ ᱡᱚᱢᱟ ᱟᱨ ᱡᱟᱦᱟᱸ ᱱᱚᱣᱟ ᱥᱚᱨᱠᱟᱨ ᱨᱮᱱᱟᱜ ᱪᱟᱣᱞᱮ ᱠᱚ ᱮᱢᱟᱞᱮ ᱠᱟᱱᱟᱭ
ᱦᱮᱸ
ᱤᱱᱟᱹ ᱪᱟᱣᱞᱮ ᱠᱚᱛᱮ ᱟᱞᱮ ᱫᱚᱞᱮ ᱵᱟᱧᱪᱟᱜ ᱠᱟᱱᱟ ᱦᱟᱸᱜ
ᱟᱞᱮ ᱦᱚᱸ ᱚᱱᱠᱟ ᱜᱮ ᱛᱟᱨ ᱯᱚᱨᱮ ᱪᱟᱥ ᱨᱟᱠᱟᱵ ᱠᱟᱛᱮᱜ ᱟᱫᱮᱠ ᱦᱚᱲ ᱫᱚ ᱱᱟᱢᱟᱞ ᱠᱟᱹᱢᱤ ᱠᱚ ᱪᱟᱞᱟᱜ ᱠᱟᱱᱟ ᱚᱱᱛᱮ ᱠᱷᱚᱱ ᱠᱤᱪᱷᱩ ᱠᱚ ᱟᱹᱜᱩᱭᱮᱜᱼᱟ
ᱟᱪᱪᱷᱟ
ᱚᱱᱠᱟ ᱠᱟᱛᱮᱫ ᱜᱮ ᱪᱟᱞᱟᱜ
ᱦᱳᱭ ᱜᱚᱝᱠᱮ ᱟᱫᱚ ᱡᱟᱦᱟ ᱱᱟᱜ ᱜᱮ ᱞᱟᱡ ᱫᱟᱠᱟ ᱞᱟᱹᱜᱤᱫ ᱫᱚ ᱪᱷᱩᱴᱟᱹᱣ ᱦᱩᱭᱩᱜ ᱜᱮᱭᱟ
ᱚᱸ ᱵᱟᱯᱮ ᱫᱚ ᱟᱯᱮ ᱥᱮᱫ ᱠᱷᱚᱱ ᱵᱟᱡᱟᱨ ᱫᱚ ᱛᱤᱱᱟᱹᱜ ᱡᱷᱟᱹᱞ ᱛᱟᱯᱮᱭᱟ ᱟᱯᱮ ᱚᱠᱟ ᱨᱮ ᱵᱟᱡᱟᱨ ᱯᱮ ᱪᱟᱞᱟᱜ ᱜᱮᱭᱟ
ᱟᱞᱮ ᱫᱚ ᱜᱚᱝᱠᱮ ᱵᱟᱡᱟᱨ ᱛᱟᱞᱮ ᱫᱚ ᱟᱞᱮ ᱫᱚ ᱯᱮ ᱠᱤᱞᱳ ᱢᱤᱴᱟᱨ ᱜᱟᱱ ᱦᱩᱭᱩᱜᱼᱟ
ᱩ
ᱟᱫᱚ ᱟᱫᱚ ᱟᱵᱚ ᱢᱟ ᱞᱟᱹᱭ ᱞᱮᱠᱷᱟᱱ ᱟᱹᱛᱩ ᱫᱤᱥᱚᱢ ᱦᱚᱲ ᱵᱤᱨ ᱜᱟᱡᱟᱲ ᱛᱟᱞᱟ ᱨᱮ ᱟᱞᱮ ᱢᱟ ᱱᱟᱦᱟᱜ
ᱦᱮᱸ
ᱟᱨ ᱟᱯᱮ ᱫᱚ ᱱᱟᱜ ᱵᱟᱡᱟᱨ ᱠᱚᱫᱚ
ᱟᱞᱮ ᱦᱚᱸ ᱥᱟᱺᱜᱤᱧ ᱜᱮ ᱪᱟᱞᱟᱜ ᱞᱟᱜᱟᱜ-ᱟ ᱟᱞᱮ ᱫᱚ ᱚᱱᱮ ᱚᱱᱠᱟᱱ ᱡᱩᱫᱤ ᱞᱟᱹᱴᱩ ᱧᱚᱜ ᱡᱤᱱᱤᱥ ᱵᱮᱱ ᱦᱟᱛᱟᱣ ᱠᱷᱟᱱ ᱛᱟᱦᱚᱞᱮ ᱚᱱᱟ ᱫᱚ ᱥᱟᱺᱜᱤᱧ ᱧᱚᱜ ᱚᱱᱟ ᱢᱤᱫᱴᱟᱝ ᱵᱩᱨᱩ ᱦᱮᱱᱟᱜ ᱛᱟᱞᱮᱭᱟ ᱵᱩᱨᱩ ᱯᱟᱨᱚᱢ ᱠᱟᱛᱮ ᱪᱟᱞᱟᱜ ᱦᱩᱭᱩᱜᱼᱟ ᱢᱚᱴᱟᱢᱩᱴᱤ ᱦᱩᱭᱩᱜᱼᱟ ᱪᱷᱚ ᱥᱟᱛ ᱠᱤᱞᱳᱢᱤᱴᱟᱨ
ᱟᱪᱪᱷᱟ ᱦᱳᱭ ᱟᱞᱮ ᱦᱚᱸ ᱜᱚᱝᱠᱮ ᱟᱫᱚ ᱥᱮᱸᱬᱟ ᱧᱚᱜ ᱡᱤᱱᱤᱥ ᱠᱚ ᱡᱩᱫᱤ ᱞᱮ ᱦᱟᱛᱟᱣᱟ ᱵᱤᱱ ᱡᱟᱦᱟᱸ‌ ᱞᱮᱠᱟ ᱵᱤᱱ ᱞᱟᱹᱭ ᱠᱮᱜᱼᱟ ᱚᱱᱠᱟ ᱡᱤᱞᱤᱧ ᱜᱮ ᱪᱟᱞᱟᱣ ᱦᱩᱭᱩᱜᱼᱟ
ᱦᱩᱸ ᱟᱨ ᱮᱢᱱᱤ ᱱᱚᱣᱟ ᱡᱟᱦᱟᱸ ᱫᱚ ᱟᱵᱚ ᱪᱟ ᱪᱟᱨ ᱫᱤᱱ ᱪᱟᱞᱟᱜ ᱞᱮᱠᱟᱱᱟᱜ ᱜᱟᱱ ᱫᱚ ᱦᱮᱱᱟᱜᱼᱟ ᱥᱩᱨ ᱠᱚ ᱨᱮ ᱜᱮ
ᱦᱩᱸ
ᱚᱱᱟ ᱠᱚ ᱨᱮ ᱜᱮ ᱦᱟᱴ ᱠᱚ ᱦᱩᱭᱩᱜᱼᱟ ᱚᱱᱟ ᱠᱚ ᱨᱮ ᱜᱮ ᱦᱟᱛᱟᱣ ᱵᱟᱲᱟ ᱦᱩᱭᱩᱜᱼᱟ
ᱟᱪᱪᱷᱟ ᱦᱳᱭ ᱟᱫᱚ ᱟᱵᱚ ᱚᱠᱟ ᱞᱮᱠᱟ ᱛᱮᱵᱚᱱ ᱪᱚᱲᱟᱣ ᱵᱟᱧᱪᱟᱣ ᱨᱮᱵᱚᱱ ᱛᱟᱦᱮᱱᱟ ᱟᱫᱚ ᱚᱱᱟ ᱜᱮ ᱟᱵᱚ ᱢᱟ ᱥᱟᱨᱟ ᱜᱷᱟᱱᱮ ᱵᱚᱱ ᱩᱭᱦᱟᱹᱨᱟ ᱥᱮ
ᱦᱮᱸᱻ
ᱟᱫᱚᱻ ᱢᱟᱨᱟᱝ ᱡᱤᱱᱤᱥ ᱠᱚᱜᱮ ᱟᱵᱚ ᱢᱟ ᱡᱮᱞᱮᱧ ᱠᱷᱚᱱ ᱢᱟ ᱟᱹᱜᱩᱭᱟ ᱟᱨ ᱦᱩᱰᱤᱧ ᱡᱤᱱᱤᱥ ᱠᱚᱫᱚ ᱥᱩᱨ ᱠᱚᱨᱮ ᱠᱚ ᱧᱟᱢᱚᱜᱼᱟ
ᱦᱩᱸ ᱛᱟᱨᱯᱚᱨᱮ ᱡᱚᱢ ᱵᱟᱲᱟ ᱠᱮᱫᱼᱟ ᱵᱮᱱ ᱥᱮ ᱟᱣᱨᱤ
ᱡᱚᱢ ᱵᱟᱲᱟ ᱠᱚᱫᱚ ᱜᱚᱢᱠᱮ ᱡᱚᱢ ᱵᱟᱲᱟ ᱟᱠᱟᱫ ᱞᱤᱧ ᱟᱫᱚ ᱨᱮᱸᱜᱮᱡ ᱵᱩᱡᱷᱟᱹᱜ ᱠᱷᱟᱱ ᱢᱟ ᱦᱟᱜ ᱡᱚᱢ ᱵᱟᱲᱟ ᱢᱟ ᱦᱩᱭᱩᱜ ᱜᱮᱭᱟ ᱡᱚᱢ ᱵᱟᱲᱟ ᱦᱩᱭ ᱠᱟᱱᱟ ᱡᱚᱢ ᱠᱚᱫᱚ
ᱟᱞᱮ ᱦᱚᱸ ᱛᱮᱦᱮᱱ ᱫᱚ ᱢᱚᱱᱮᱭ ᱠᱟᱜᱼᱟ ᱥᱚᱲᱮ ᱦᱩᱭᱩᱜᱼᱟ ᱡᱟᱯ ᱯᱩᱫ ᱵᱟᱲᱟ ᱠᱮᱫᱟᱭ ᱛᱚ ᱫᱟᱜ
ᱦᱳᱭ ᱟᱫᱚ ᱜᱚᱢᱠᱮ ᱱᱚᱣᱟ ᱦᱚᱸᱧ ᱦᱚᱸ ᱞᱟᱹᱭᱵᱤᱱ
ᱟᱣᱨᱤᱞᱮ ᱪᱚᱸᱫᱟ ᱫᱚ ᱟᱣᱨᱤᱞᱮ ᱪᱚᱫᱟᱭᱟ ᱟᱜᱩ ᱡᱤᱞ ᱟᱹᱜᱩ ᱞᱮ ᱪᱟᱞᱟᱣ ᱵᱷᱮᱡᱟ ᱠᱟᱜ ᱠᱚᱣᱟ ᱞᱮ ᱟᱣᱨᱤ ᱠᱚ ᱟᱹᱜᱩᱭ ᱛᱟᱞᱮᱭᱟ ᱚᱱᱟᱠᱚ ᱟᱹᱜᱩ ᱞᱮᱠᱷᱟᱱᱜᱮ ᱥᱚᱲᱮ ᱦᱩᱭᱩᱜᱼᱟ
ᱟᱪᱪᱷᱟ ᱛᱮᱦᱮᱧ ᱫᱚ ᱦᱟᱸᱜ ᱟᱹᱰᱤ ᱪᱚᱨᱚᱠ ᱱᱟᱜ ᱯᱮ ᱡᱚᱢᱟ ᱦᱟᱸᱜ ᱥᱚᱲᱮ ᱫᱟᱠᱟ ᱦᱟᱸᱜ ᱛᱚᱵᱮ ᱢᱚᱱᱮ ᱵᱤᱱ ᱜᱚᱴᱟ ᱟᱠᱟᱫ ᱛᱮᱦᱮᱧ ᱫᱚ ᱦᱟᱜ
ᱦᱳᱭ ᱦᱳᱭ ᱫᱟᱜ ᱠᱮᱫᱟᱭ ᱥᱮ ᱟᱫᱚ ᱠᱟᱹᱴᱤᱡ ᱥᱚᱲᱮ ᱫᱟᱠᱟ ᱡᱚᱢ ᱠᱟᱹᱴᱤᱡ ᱢᱚᱱᱮ ᱦᱩᱭᱱᱟ
ᱦᱳᱭ ᱠᱟᱹᱡ ᱫᱟᱜ ᱟᱨ ᱡᱟᱹᱯᱩᱫ ᱫᱤᱱ ᱫᱚ ᱱᱟᱦᱟᱜ ᱢᱟᱱᱮ ᱟᱵᱚ ᱢᱟᱱᱮ ᱪᱮᱫ ᱡᱟᱦᱟ ᱱᱟᱜ ᱠᱚ ᱡᱚᱢ ᱥᱟᱱᱟ ᱟ ᱠᱟᱹᱡ ᱪᱩᱞᱩᱝ
ᱦᱮᱸ ᱟᱨ ᱛᱟᱨᱟ ᱥᱤᱧ ᱵᱮᱲᱟ ᱫᱚ ᱡᱚᱱᱰᱨᱟ ᱠᱚ ᱛᱟᱦᱮᱸ ᱠᱟᱱᱟ ᱢᱟᱨᱮ ᱡᱚᱱᱰᱨᱟ ᱚᱱᱟᱜᱮ ᱟᱛᱟ ᱦᱩᱭᱱᱟ ᱜᱩᱦᱩᱢ ᱠᱚ ᱚᱱᱟ ᱠᱚ ᱤᱭᱟᱹ ᱠᱚ ᱥᱚᱨᱠᱟᱨ ᱮᱢᱚᱜ ᱠᱟᱱᱟ ᱚᱱᱟᱜᱮ ᱟᱛᱟ ᱦᱩᱭᱱᱟ᱾
ᱦᱮᱸ
ᱦᱩᱸ ᱦᱳᱭ ᱟᱫᱚ ᱫᱟᱜ ᱫᱤᱱ ᱠᱚᱫᱚ ᱚᱱᱟ ᱠᱚ ᱜᱮ ᱡᱚᱢ ᱢᱟᱱᱮ ᱢᱚᱡᱽ ᱵᱩᱡᱷᱟᱹᱜ-ᱟ ᱥᱮ ᱡᱟᱹᱯᱩ ᱦᱚᱸ ᱡᱟᱹᱯᱩᱫ ᱫᱟ
ᱟᱫᱚ ᱦᱚᱸ ᱞᱟᱹᱭ ᱵᱤᱱ ᱜᱚᱢᱠᱮ
ᱪᱟᱥ ᱠᱟᱹᱢᱤ ᱠᱚᱫᱚ ᱰᱮᱨᱤ ᱜᱮᱛᱟ ᱯᱮᱭᱟ ᱛᱚ ᱛᱟᱦᱚᱞᱮ
ᱛᱚ ᱜᱚᱝᱠᱮ ᱟᱞᱮ ᱢᱟ ᱪᱟᱥ ᱠᱟᱹᱢᱤ ᱠᱚᱫᱚ ᱱᱟᱦᱟᱜ ᱪᱮᱫ ᱞᱮᱠᱟ ᱮᱛᱚᱦᱚᱵ ᱫᱚ ᱱᱟᱦᱟᱜ ᱠᱚ ᱮᱛᱚᱦᱚᱵ ᱵᱟᱲᱟ ᱟᱠᱟᱱ ᱜᱮᱭᱟ ᱠᱤᱪᱷᱩ ᱜᱟᱱ ᱫᱚ ᱱᱟᱦᱟᱜ ᱟᱹᱣᱨᱤ ᱠᱚ ᱮᱛᱚᱦᱚᱵᱟ ᱱᱚᱝᱠᱟ ᱦᱟᱸᱜ ᱪᱟᱹᱞᱩ ᱠᱟᱱ ᱜᱮᱭᱟ
ᱦᱩᱸ ᱟᱫᱚ ᱟᱯᱮ ᱥᱮᱫ ᱫᱚ ᱟᱯᱮ ᱥᱮᱫ ᱫᱚ ᱪᱮᱫ ᱞᱮᱠᱟᱭ ᱫᱟᱠᱚ ᱱᱮᱛᱟᱨ ᱫᱚ ᱧᱮᱞᱚᱜ ᱠᱟᱱᱟ ᱴᱮᱠᱴᱟᱨ ᱠᱚᱛᱮ ᱠᱚ ᱥᱤᱪᱚᱭ ᱮᱫᱟ ᱥᱮ ᱱᱟᱦᱮᱞ ᱛᱮ ᱜᱮ ᱠᱚ ᱥᱤᱪᱚᱭᱟ
ᱛᱚ ᱜᱚᱝᱠᱮ ᱠᱤᱪᱷᱤ ᱚᱲᱟᱜ ᱨᱮᱫᱚ ᱧᱮᱞᱚᱜ ᱠᱟᱱᱟ ᱱᱟᱦᱮᱞ ᱛᱮ ᱱᱤᱛ ᱦᱚᱸᱠᱚ ᱥᱤᱭᱳᱜ ᱠᱟᱱ ᱜᱮᱭᱟ ᱟᱨ ᱠᱤᱥᱤ ᱚᱲᱟᱜ ᱨᱮᱫᱚ ᱧᱮᱞᱚᱜ ᱠᱟᱱᱟ ᱴᱟᱠᱴᱟ ᱴᱚᱨ ᱠᱚᱛᱷᱮ ᱦᱚᱸ ᱠᱚ ᱥᱤᱭᱳᱜ ᱠᱟᱱᱟ᱾
ᱦᱮᱸ ᱟᱞᱮ ᱚᱱᱛᱮ ᱫᱚ ᱵᱤᱥᱤᱨ ᱵᱷᱟᱜᱽ ᱜᱮ ᱚᱱᱮ ᱤᱭᱟᱹ ᱛᱮᱠᱚ ᱥᱤᱭᱮᱫᱼᱟ ᱠᱚ ᱚᱱᱮ ᱱᱟᱦᱮᱞ ᱛᱮᱜᱮ᱾ ᱟᱨ ᱡᱟᱦᱟᱸ ᱫᱚ ᱠᱟᱹᱴᱤᱡ ᱡᱚᱜ ᱥᱟᱺᱜᱤᱧ ᱧᱚᱜ ᱨᱮ ᱠᱷᱮᱛ ᱠᱚ ᱦᱮᱱᱟᱜᱼᱟ ᱚᱱᱟ ᱫᱚ ᱴᱨᱟᱠᱴᱟᱨ ᱠᱚᱛᱮ ᱠᱚ ᱥᱤᱭᱤᱭᱟ᱾
ᱟᱪᱪᱷᱟ
ᱛᱚ ᱟᱯᱮᱥᱮᱫ ᱢᱩᱱᱤᱥ ᱨᱮᱱᱟᱜ ᱪᱮᱫᱠᱟ ᱪᱮᱫ ᱞᱮᱠᱟ ᱠᱚ ᱦᱟᱛᱟᱣ
ᱪᱮᱫ ᱨᱮᱱᱟᱜ
ᱢᱩᱱᱤᱥ ᱩᱱᱠᱩ ᱡᱟᱦᱟᱸᱭ ᱠᱚ ᱠᱟᱹᱢᱤ ᱦᱚᱪᱚ ᱜᱚᱲᱚ
ᱟᱪᱪᱷᱟ ᱠᱟᱹᱣᱰᱤ ᱠᱚᱫᱚ ᱟᱞᱮ ᱫᱚ ᱵᱟᱨᱥᱚ
ᱠᱟ ᱵᱟᱨ ᱥᱟᱭ ᱴᱟᱠᱟ ᱱᱟᱦᱟᱜ
ᱦᱮᱸ ᱟᱞᱮ ᱦᱚᱸ ᱚᱱᱠᱟᱜᱮ ᱵᱟᱨ ᱥᱚ ᱟᱨ ᱡᱩᱫᱤ ᱟᱵᱮᱱ ᱡᱚᱢ ᱵᱮᱱ ᱤᱫᱤ ᱛᱚᱨᱟᱭᱟ ᱛᱟᱦᱚᱞᱮ ᱚᱱ ᱵᱟᱨ ᱥᱚ ᱠᱩᱲᱤ ᱚᱱᱠᱟ ᱠᱚ ᱮᱢᱟ ᱠᱚ ᱠᱟᱱᱟ᱾
ᱦᱳᱭ ᱟᱫᱚ ᱟᱹᱛᱩ ᱫᱤᱥᱚᱢ ᱠᱚᱨᱮ ᱵᱚᱱ ᱛᱟᱦᱮᱱ ᱠᱟᱱᱟ ᱟᱫᱚ ᱪᱮᱫᱟᱜ ᱟᱵᱚ ᱫᱟᱢ ᱵᱚᱱ ᱰᱷᱮᱨᱟ
ᱦᱮᱸ
ᱟᱫᱚ ᱟᱵᱚᱣᱟᱜ ᱠᱟᱹᱢᱤ ᱜᱮ ᱱᱟᱦᱟᱜ ᱦᱩᱭᱩᱜ ᱠᱟᱱ ᱫᱚ
ᱦᱮᱸ
ᱦᱳᱭ ᱛᱮᱦᱮᱧ ᱡᱩᱫᱤ ᱟᱯᱮ ᱚᱲᱟᱜ ᱟᱹᱵᱤᱱᱟᱜ ᱚᱲᱟᱜ ᱨᱮᱞᱤᱧ ᱠᱟᱹᱢᱤ ᱠᱮᱭᱟ ᱟᱹᱵᱤᱱ ᱦᱚᱸ ᱢᱤᱫᱤᱱ ᱟᱞᱮ ᱚᱲᱟᱜ ᱵᱤᱱ ᱦᱤᱡᱩᱜᱼᱟ ᱵᱤᱱ ᱠᱟᱹᱢᱤᱭᱟ
ᱦᱮᱸ ᱟᱫᱚ ᱵᱟᱝᱠᱚ ᱵᱩᱡᱟ ᱜᱚᱝᱠᱮ ᱢᱮᱱᱮᱫ ᱟᱞᱮ ᱫᱚ ᱞᱟᱜᱟᱜ ᱜᱮᱭᱟ ᱛᱟᱪᱷᱟᱲᱟ ᱵᱟᱞᱮ ᱪᱟᱞᱟᱜᱼᱟ ᱟᱫᱚ ᱪᱟᱥ ᱫᱤᱱ ᱠᱚᱦᱚᱸ ᱯᱟᱨᱚᱢ ᱪᱟᱞᱟᱜ ᱠᱟᱱᱟ ᱵᱟᱫᱽᱫᱷᱚ ᱛᱮ ᱠᱟᱹᱢᱤᱪᱚ ᱠᱚ ᱞᱟᱜᱟᱜ ᱠᱟᱱᱟ
ᱟᱪᱪᱷᱟ ᱟᱫᱚ ᱜᱚᱝᱠᱮ ᱚᱱᱠᱟ ᱞᱮᱠᱟ ᱢᱟ ᱱᱟᱜ ᱵᱟᱭ ᱜᱟᱱᱚᱜ ᱠᱟᱱ ᱫᱚ ᱟᱫᱚ ᱟᱵᱚ ᱟᱵᱚᱜᱮ ᱡᱩᱫᱤ ᱵᱚᱱ ᱨᱮᱯᱮᱡᱼᱟ ᱛᱚᱵᱮ ᱢᱟᱦᱟᱜ ᱜᱚᱢᱠᱮ ᱵᱟᱭ ᱜᱟᱱᱚᱜᱼᱟ ᱚᱱᱠᱟ ᱢᱟ᱾
ᱦᱮᱸ
ᱟᱹᱛᱩ ᱫᱤᱥᱚᱢ ᱛᱚ ᱫᱟᱢ ᱠᱚᱫᱚ ᱵᱚᱱ ᱠᱚᱢᱟ ᱵᱟᱦᱨᱮ ᱫᱤᱥᱚᱢ ᱠᱚᱨᱮ ᱵᱟᱦᱨᱮ ᱥᱟᱭ ᱠᱚᱨᱮ ᱫᱚ ᱫᱟᱢ ᱵᱚᱱ ᱰᱷᱮᱨᱟ ᱚᱱᱟ ᱫᱚ ᱠᱳᱱᱳ ᱨᱚᱠᱚᱢ ᱴᱷᱤᱠᱚᱜᱼᱟ ᱪᱮ ᱜᱚᱝᱠᱮ
ᱦᱮᱸ ᱟᱫᱚ ᱵᱟᱝᱠᱚ ᱵᱩᱡᱷᱟᱹᱣᱮᱫᱼᱟ ᱱᱩᱠᱩ ᱦᱚᱸ ᱦᱚᱭ ᱵᱟᱫᱽᱫᱷᱚ ᱛᱮ ᱮᱢᱜᱮ ᱞᱟᱜᱟᱜ ᱠᱟᱱᱟ ᱪᱤᱠᱟᱹᱭᱟᱵᱮᱱ ᱠᱟᱹᱢᱤ ᱛᱚ ᱦᱩᱭᱩᱜᱼᱟ ᱾
ᱦᱳᱭ ᱵᱟᱹᱫᱽ ᱢᱟᱦᱜ ᱯᱩᱲᱭᱟᱹ ᱢᱟᱦᱜ ᱵᱟᱭ ᱛᱟᱦᱮᱱᱟ ᱪᱮ ᱠᱟᱹᱢᱤ ᱢᱟ ᱦᱩᱭᱩᱜ ᱜᱮᱭᱟ ᱫᱟᱜ ᱠᱟᱜ ᱢᱟᱱᱮ ᱦᱟᱸᱜ
ᱛ ᱦᱟᱹᱠᱩ ᱥᱟᱵ ᱠᱚᱫᱚᱵᱮᱱ ᱪᱟᱞᱟᱜ ᱜᱮᱭᱟ ᱥᱮ ᱵᱟᱝ ᱵᱟᱹᱫ ᱵᱟᱹᱭᱦᱟᱹᱲ ᱠᱚᱨᱮ
ᱦᱟᱹᱠᱩ ᱥᱟᱵ ᱠᱚᱫᱚ ᱜᱚᱝᱠᱮ ᱞᱤᱧ ᱪᱟᱞᱟᱣ ᱵᱟᱲᱟᱜ ᱜᱮᱭᱟ ᱟᱫᱚ ᱢᱟᱱᱮ ᱥᱤᱭᱳᱜ ᱡᱚᱠᱷᱚᱱ ᱠᱚ ᱦᱟᱹᱠᱩ ᱠᱩ ᱩᱰᱩᱠᱚᱜᱼᱟ ᱩᱱ ᱡᱚᱠᱷᱚᱱ ᱞᱤᱧ ᱪᱟᱞᱟᱣ ᱵᱟᱲᱟᱜ ᱜᱮ
ᱦᱩᱸ
ᱢᱟᱲᱟᱝ ᱜᱤᱫᱽᱨᱟᱹ ᱞᱤᱧ ᱪᱟᱞᱟᱜ ᱛᱟᱦᱮᱸᱫ ᱡᱟᱹᱥᱛᱤ ᱱᱮᱛᱟᱨ ᱛᱚ ᱵᱟᱦᱨᱮ ᱠᱚᱨᱮ ᱦᱮᱱᱟᱜ ᱞᱤᱧ ᱛᱮ ᱵᱟᱹᱞᱤᱧ ᱪᱟᱞᱟᱣ ᱵᱟᱲᱟᱜ ᱠᱟᱱᱟ ᱚᱱᱠᱟ ᱚᱲᱟᱜ ᱫᱤᱥᱚᱢ ᱠᱚᱫᱚ ᱦᱟᱸᱜ
ᱦᱩᱸ ᱟᱞᱮ ᱦᱚᱸ ᱚᱱᱛᱮ ᱫᱚ ᱫᱟᱜ ᱠᱚ ᱠᱟᱹᱴᱤᱡ ᱯᱮᱨᱮᱡ ᱞᱮᱱᱠᱷᱟᱱ ᱜᱮ ᱢᱮᱱᱟᱜ ᱛᱟᱞᱮᱭᱟ ᱢᱤᱫᱴᱮᱱ ᱜᱟᱰᱟ ᱚᱱᱛᱮ ᱠᱷᱚᱱ ᱦᱟᱹᱠᱩ ᱠᱚ ᱨᱟᱠᱟᱵᱟ ᱩᱱᱠᱩ ᱜᱮᱞᱮ ᱥᱟᱵ ᱵᱟᱲᱟ ᱠᱚᱣᱟ
ᱦᱳᱭ ᱫᱟᱜ ᱞᱮᱠᱷᱟᱱ ᱢᱟ ᱱᱟᱦᱟᱜ ᱪᱮᱛᱟᱱ ᱥᱮᱱ ᱜᱮ ᱦᱟᱹᱠᱩ ᱢᱟ ᱦᱟᱸᱜ ᱠᱚ ᱨᱟᱠᱟᱵᱟ ᱥᱮ
ᱦᱳᱭ ᱜᱟᱰᱟ ᱦᱮᱱᱟᱜ ᱛᱟᱞᱮᱭᱟ ᱨᱚᱦᱚᱲᱼ ᱨᱚᱦᱚᱲ ᱜᱟᱰᱟ ᱚᱱᱟ ᱫᱚ ᱟᱥᱟᱲ ᱵᱚᱸᱜᱟ ᱜᱮ ᱯᱮᱨᱮᱡᱚᱜᱼᱟ ᱱᱤᱝᱠᱟᱹ ᱵᱟᱹᱭᱥᱟᱹᱠᱷ ᱡᱳᱥᱴᱤ ᱵᱚᱸᱜᱟ ᱜᱮ ᱟᱫᱚ ᱨᱚᱦᱚᱲᱮᱱ ᱜᱮᱭᱟ
ᱮ ᱟᱪᱪᱷᱟ ᱟᱞᱮ ᱦᱚᱸ ᱚᱱᱠᱟᱜᱮ ᱜᱚᱝᱠᱮ ᱟᱞᱮᱭᱟᱜ ᱜᱟᱰᱟ ᱦᱚᱸ ᱥᱤᱛᱩᱝ ᱫᱤᱱ ᱫᱚ ᱟᱸᱡᱮᱫᱚᱜᱼᱟ ᱵᱟᱝ ᱫᱟᱜ ᱫᱤᱱ ᱫᱚ ᱯᱩᱨᱟᱹ ᱪᱮᱦᱮᱞ ᱪᱮᱯᱮᱞ ᱯᱩᱨᱟ ᱯᱮᱨᱮᱡ
ᱥᱮᱨᱚᱢ ᱠᱷᱚᱱ ᱦᱚᱸ ᱦᱟᱱᱛᱮ ᱯᱩᱨᱟᱹ ᱯᱮᱨᱮᱡ ᱯᱷᱩᱞ
ᱦᱮᱸ
ᱦᱟᱹᱠᱩ ᱠᱚᱦᱚᱸ ᱞᱮ ᱥᱟᱵ ᱠᱚᱜᱮᱭᱟ ᱟᱫᱚ ᱜᱟᱰᱟ ᱠᱚᱨᱮ ᱠᱚ ᱦᱩᱸ
ᱦᱟᱹᱠᱩ ᱡᱚᱢᱼᱡᱚᱢ ᱛᱮᱢ ᱵᱷᱟᱜᱟᱣ ᱩᱛᱟᱹᱨᱚᱜᱼᱟ ᱩᱱᱫᱚ ᱩᱱᱟᱹᱜ ᱜᱟᱱ ᱦᱟᱹᱠᱩ ᱞᱮ ᱥᱟᱵ ᱠᱚᱣᱟ ᱟᱠᱷᱨᱤᱧ ᱦᱚᱸ ᱵᱟᱠᱚ ᱟᱹᱠᱷᱨᱤᱧᱟ ᱜᱚᱴᱟ ᱚᱱᱟ ᱥᱩᱨ ᱥᱩᱯᱩᱨ ᱟᱹᱛᱩ ᱫᱚ ᱜᱚᱴᱟ ᱦᱟᱹᱠᱩ ᱠᱚ ᱥᱟᱵ ᱠᱟᱠᱚᱣᱟ ᱛᱚ ᱟᱫᱚ ᱟᱠᱷᱨᱤᱧ ᱦᱚᱸ ᱵᱟᱠᱚ ᱟᱹᱠᱷᱨᱤᱧᱚᱜᱼᱟ ᱛᱤᱱᱟᱹᱜ ᱵᱮᱱ ᱡᱚᱢ ᱠᱚᱣᱟ ᱨᱚᱦᱚᱲ ᱠᱚ ᱠᱚ ᱦᱩᱭᱩᱜᱼᱟ ᱩᱱᱠᱩ ᱫᱚ ᱯᱚᱨᱮᱛᱮ ᱡᱚᱢ ᱠᱚ ᱦᱩᱭᱩᱜᱼᱟ
ᱟᱪᱪᱷᱟ ᱜᱚᱝᱠᱮ ᱟᱞᱟᱝᱟᱜ ᱵᱟᱹᱭᱼᱵᱟᱹᱭ ᱛᱮ ᱦᱟᱸᱜ ᱚᱠᱛᱚ ᱠᱚ ᱦᱟᱸᱜ ᱪᱟᱵᱟᱜ ᱠᱟᱱ ᱛᱟᱞᱟᱝᱟ
ᱦᱳᱭ ᱦᱳᱭ ᱦᱳᱭ ᱦᱮᱸ ᱫᱚ ᱢᱟ ᱛᱟᱦᱚᱞᱮ
ᱦᱳᱭ ᱱᱟ ᱱᱟᱭ ᱟᱨ ᱱᱟᱯᱟᱭ ᱛᱮ ᱛᱟᱦᱮᱸ ᱵᱟᱲᱟᱜ ᱵᱤᱱ ᱦᱮᱸᱪᱮ
ᱦᱮᱸ ᱦᱮᱸ ᱮᱠᱫᱚᱢ ᱟᱨᱦᱚᱸ ᱱᱤᱝᱠᱟᱹ ᱜᱮ ᱦᱟᱸᱜ ᱨᱚᱯᱚᱲ ᱦᱩᱭᱩᱜᱼᱟ
ᱦᱳᱭ ᱨᱚᱯᱚᱲ ᱫᱚ ᱨᱚᱯᱚᱲ ᱱᱚᱝᱠᱟ ᱜᱮ ᱦᱟᱸᱜ
ᱟᱪᱪᱷᱟ ᱴᱷᱤᱠ ᱜᱮᱭᱟ ᱢᱟ
ᱨᱚᱦᱚᱭᱮᱫᱼᱟ ᱞᱤᱧ